ᱦᱮᱞᱳ
ᱦᱮᱸ ᱡᱚᱦᱟᱨ ᱜᱮ ᱦᱮᱸ
ᱫᱟᱠᱟ ᱠᱚᱵᱤᱱ ᱡᱚᱢ ᱠᱮᱫᱟ ᱱᱚᱜ-ᱚᱭ
ᱟ
ᱱᱚᱜᱼᱚᱭ ᱪᱮᱫ ᱜᱤ ᱵᱟᱝ ᱪᱤᱠᱟᱭ ᱦᱩᱭᱩᱜ ᱠᱟᱱᱟ ᱱᱤᱛᱚᱜ ᱢᱟ ᱯᱷᱨᱤ ᱢᱮᱱᱟᱜ ᱞᱤᱧᱟᱹ ᱱᱤᱛᱚᱜ ᱫᱚ
ᱟᱪᱷᱟ ᱞ
ᱫᱟᱠᱟ ᱠᱚᱫᱚ ᱵᱮᱱ ᱡᱚᱢ ᱵᱟᱲᱟ ᱠᱮᱫᱟ ᱵᱟᱥᱠᱮ ᱭᱟᱜ ᱠᱚ ᱢᱟᱸᱡᱟᱱ ᱠᱚ
ᱦᱳᱭ ᱢᱟᱡᱟᱱ ᱡᱚᱢ ᱠᱮᱫᱟ ᱞᱮ,
ᱟᱪᱷᱟ ᱪᱟ ᱡᱚᱢ ᱠᱮᱫᱟ ᱵᱮᱱ ᱵᱟᱝ
ᱦᱮᱸ
ᱟᱪᱪᱷᱟ ᱟᱹᱵᱤᱱ ᱫᱚ ᱚᱠᱟ ᱫᱤᱥᱚᱢ ᱨᱮᱱ ᱪᱚ
ᱟᱹᱞᱤᱧ ᱠᱚᱠᱚᱭ ᱡᱷᱟ ᱟᱥᱟᱢ
ᱟᱪᱷᱟ ᱪᱷᱟ ᱚ ᱟᱞᱤᱧ ᱫᱚ ᱵᱮᱝᱜᱚᱞ ᱫᱤᱥᱚᱢ ᱨᱮᱱ ᱠᱟᱱᱟ ᱞᱤᱧ
ᱟᱪᱪᱷᱟ
ᱛᱟᱦᱚᱞᱮ ᱚᱱᱛᱮ ᱟᱯᱮ ᱥᱮᱫ ᱫᱟᱜ ᱡᱟᱹᱲᱤ ᱠᱚᱫᱚ
ᱫᱟᱜ ᱫᱟᱜ ᱡᱟᱞᱤ ᱢᱟ ᱫᱚᱢᱮ ᱫᱟᱭᱴᱜ ᱮᱜ ᱠᱟᱱᱟ ᱫᱤᱱᱟᱹᱢ ᱫᱤᱱᱟᱹᱢ ᱜᱮ
ᱚᱸ
ᱦᱮᱸ
ᱫᱤᱱᱟᱹᱢ ᱜᱮ ᱟᱞᱮ ᱥᱮᱫ ᱟᱞᱮ ᱥᱮᱫ ᱢᱟ ᱫᱟᱜ ᱜᱮ ᱵᱟᱭ ᱫᱟᱜ ᱮᱜ
ᱟᱪᱪᱷᱟ ᱵᱟᱭ ᱫᱟᱜ ᱫᱟ
ᱟᱞᱮ ᱥᱮᱫ ᱫᱟᱜ ᱜᱮ ᱵᱟᱭ ᱫᱟᱜ ᱮᱫᱟ
ᱟᱪᱪᱷᱟ ᱱᱚᱛᱮ ᱫᱚ ᱫᱤᱱᱟᱹᱢ ᱜᱮ ᱫᱟᱜ ᱫᱟᱜ ᱨᱮᱱᱟᱜ ᱡᱟᱦᱟᱱ ᱫᱟᱜ ᱨᱮᱱᱟᱜ ᱡᱟᱦᱟᱸ ᱱᱤᱭᱟᱹ ᱜᱮ ᱵᱟᱹᱱᱩᱜ-ᱟ ᱟᱹᱰᱤ ᱦᱤᱥᱟᱹᱵ ᱠᱷᱚᱱ ᱵᱟᱹᱲᱛᱤ ᱜᱮ ᱫᱟᱜ ᱮᱫᱟ
ᱦᱚᱸ ᱟᱪᱪᱷᱟ ᱟᱞᱮᱥᱮᱫ ᱢᱟ ᱫᱟᱜ ᱜᱮ ᱵᱟᱭ ᱫᱟᱜ ᱟᱞᱮ ᱥᱮᱫ ᱠᱩᱞ ᱜᱚᱫ ᱠᱟᱜ ᱵᱤᱱ ᱥᱮ ᱫᱟᱜ ᱠᱚ
ᱟᱪᱪᱷᱟ ᱠᱩᱞ ᱜᱚᱫ ᱠᱟᱜᱞᱤᱧ ᱚᱱᱠᱟᱞᱤᱧ ᱠᱩᱞ ᱫᱟᱲᱮᱭᱟᱜ ᱠᱷᱟᱱ ᱫᱚ ᱵᱟᱝ ᱠᱩᱞ ᱠᱮᱭᱟᱞᱤᱧ ᱦᱟᱸᱜ ᱚᱱᱟ ᱢᱤᱫ ᱛᱮ ᱠᱷᱟᱡ ᱫᱚ ᱫᱚᱢᱮ ᱫᱟᱜ ᱟᱲᱤᱥ ᱪᱟᱵᱟ ᱟᱠᱟᱜ ᱟᱞᱮ ᱫᱚ
ᱦᱮᱸ ᱨᱚᱦᱚᱭ ᱠᱚᱫᱚ ᱟᱹᱣᱨᱤ ᱯᱮ ᱫᱷᱩᱨᱟᱹᱣ ᱟᱥᱮ ᱯᱮ ᱫᱷᱩᱨᱟᱹᱣ ᱟᱠᱟᱱᱟ
ᱫᱷᱩᱨᱟᱹᱣ ᱠᱟᱱᱟᱞᱮ ᱫᱷᱩᱨᱟᱹᱣ ᱫᱚ ᱟᱫᱚ ᱱᱚᱜ-ᱚᱭ ᱞᱮ ᱡᱤᱨᱟᱹᱣ ᱠᱟᱱᱟ ᱟᱢᱟᱵᱚᱛᱤ ᱤᱭᱟᱹᱛᱮ
ᱚ ᱫᱷᱩᱨᱟᱹᱣ ᱠᱟᱱᱟ ᱵᱟᱵᱟᱨ ᱟᱹᱰᱤ ᱪᱟᱹᱲ ᱟᱞᱮᱥᱮᱫ ᱢᱟ ᱪᱮᱫ ᱜᱮ ᱵᱟᱜ ᱮᱠᱷᱚᱱ ᱟᱞᱮᱥᱮᱫ ᱢᱟ ᱱᱮᱜ-ᱮ ᱛᱚ ᱛᱚᱞᱟ ᱠᱚ ᱤᱭᱟᱹ ᱠᱟᱱᱟ ᱟᱞᱮᱥᱮᱫ ᱢᱟ ᱛᱚᱞᱟ ᱠᱷᱚᱱ ᱱᱮᱜ-ᱮ ᱚᱢᱚᱱᱚᱜ ᱠᱟᱱᱟ
ᱟᱪᱪᱷᱟ ᱟᱞᱮᱥᱮᱫ ᱫᱚ ᱞᱟᱹᱴᱩ ᱞᱟᱹᱴᱩᱭᱮᱱᱟ ᱫᱟᱨᱮᱱᱟ
ᱚᱸ ᱵᱟᱵᱟᱨᱮ ᱛᱟᱦᱮ ᱟᱯᱮ ᱫᱚ ᱟᱹᱰᱤ ᱪᱟᱹᱲ ᱛᱚ ᱟᱯᱮᱥᱮᱫ ᱜᱮ ᱟᱯᱮᱥᱮᱫ ᱜᱮ ᱪᱟᱸᱫᱚ ᱵᱚᱸᱜᱟᱭ ᱵᱮᱸᱜᱮᱫ ᱟᱯᱮ ᱠᱟᱱᱟ
ᱟᱪᱪᱷᱟ ᱟᱞᱮ ᱥᱮᱫ ᱜᱮ ᱵᱮᱸᱱ ᱵᱮᱸᱜᱮᱫ ᱟᱞᱮ ᱠᱟᱱᱟ
ᱦᱮᱸ ᱟᱞᱮ ᱥᱮᱫ ᱫᱚ ᱵᱟᱭ